ᱦᱮᱞᱳ ᱦᱮᱸ ᱦᱮᱸ ᱟᱸᱡᱚᱢᱚᱜ ᱠᱟᱱᱟ
ᱦᱳᱭᱞᱤᱧ ᱫᱩᱲᱩᱵ ᱵᱟᱲᱟ ᱟᱠᱟᱱᱟ ᱟᱯᱮ ᱠᱚᱜᱮ ᱪᱮᱫ ᱠᱚᱯᱮ ᱪᱤᱠᱟᱹᱭᱮᱫᱟ ᱦᱮᱸ ᱡᱚᱢ ᱵᱟᱲᱟ ᱦᱩᱭ ᱟᱠᱟᱱᱟ ᱟᱯᱮᱜᱮ
ᱟᱞᱮ ᱦᱚᱸᱞᱮ ᱡᱚᱢ ᱵᱟᱲᱟ ᱡᱚᱢ ᱵᱟᱲᱟ ᱦᱩᱭ ᱟᱠᱟᱱᱟ ᱟᱫᱚ ᱡᱚᱢ ᱠᱟᱛᱮ ᱱᱚᱜ ᱚᱭ ᱵᱟᱭᱨᱮ ᱥᱮᱫ ᱠᱟᱴᱤᱡ ᱛᱩᱫ ᱦᱩᱭ ᱟᱠᱟᱱᱟ ᱟᱫᱚ ᱛᱟᱦᱚᱞᱮ ᱟᱯᱮ ᱫᱚᱯᱮ ᱱᱟᱯᱟᱭ ᱜᱮᱭᱟ ᱵᱟᱝ
ᱦᱮᱸ ᱱᱟᱯᱟᱭ ᱜᱮ ᱟᱯᱮᱜᱮ ᱚᱠᱟᱞᱮᱠᱟ
ᱟᱞᱮ ᱵᱟᱭ ᱜᱮ ᱟᱫᱚ ᱛᱟᱦᱚᱞᱮ ᱤᱭᱟᱹ ᱠᱟᱹᱢᱤ ᱠᱚᱫᱚ ᱪᱮᱫ ᱠᱚᱯᱮ ᱠᱟᱹᱢᱤ ᱵᱟᱲᱟᱭᱮᱫᱟ
ᱜᱟᱯᱟ ᱫᱚ ᱦᱩᱲᱩ ᱨᱚᱦᱚᱭ ᱠᱚᱜᱮᱛᱚ ᱟᱫᱚ ᱟᱹᱣᱨᱤ ᱞᱮ ᱫᱷᱩᱨᱟᱹᱜᱼᱟ ᱱᱤᱛᱚᱜ ᱦᱚᱸ
ᱟᱪ ᱵᱟᱭ ᱫᱟᱜᱮᱫ ᱛᱮ
ᱵᱟᱝ ᱵᱟᱭ ᱫᱟᱜ ᱠᱟᱫᱟ ᱟᱞᱮ ᱥᱮᱱ ᱫᱚ᱾
ᱦᱮᱸ ᱟᱞᱮ ᱥᱮᱫ ᱢᱟ ᱱᱚᱜᱼᱚᱭ ᱡᱚᱨᱚᱭᱮᱫᱟ ᱫᱟᱜ ᱦᱚᱸ ᱱᱤᱛᱚᱜ ᱦᱚᱸ
ᱚ ᱫᱟᱜ ᱫᱟᱭ ᱛᱟᱦᱚᱞᱮ ᱵᱟᱝ ᱚᱯᱮᱥᱮᱱ ᱫᱚ
ᱦᱳᱭ ᱟᱫᱚᱻ ᱤᱭᱟᱹ ᱪᱮᱫ ᱠᱚ ᱞᱟᱹᱭᱟ ᱚᱞᱚᱜ ᱯᱟᱲᱦᱟᱣ ᱦᱮᱸ ᱚᱱᱟ ᱠᱚᱫᱚ
ᱦᱮᱸ ᱚᱞᱚᱜ ᱯᱟᱲᱦᱟᱜ ᱡᱤᱭᱚᱱ ᱜᱮ
ᱚᱞᱯᱟᱲᱦᱟᱣ
ᱦᱮᱸ
ᱦᱳᱭ ᱟᱪᱷᱟ ᱛᱟᱦᱚᱞᱮ ᱢᱩᱪᱟᱹᱫ ᱮᱱᱟᱥᱮ ᱮᱠᱷᱚᱱ ᱦᱩᱭᱩᱜ
ᱪᱮᱫ ᱪᱚᱝ ᱵᱟᱝᱞᱤᱧ ᱟᱸᱡᱚᱢ ᱧᱟᱢ ᱮᱫᱟ?
ᱯᱚᱨᱤᱠᱠᱷᱟ ᱠᱚ ᱦᱩᱭᱩᱜ ᱠᱟᱱ ᱛᱟᱦᱮᱸᱫ ᱛᱚ, ᱟᱫᱚ ᱚᱱᱟ ᱠᱚᱫᱚ ᱢᱩᱪᱟᱹᱫ ᱮᱱᱟᱥᱮ ᱮᱠᱷᱚᱱ ᱟᱹᱣᱨᱤ ᱦᱩᱭᱩᱜᱼᱟ?
ᱟᱣᱨᱤ ᱦᱩᱭᱩᱜᱼᱟ᱾
ᱚ ᱟᱪᱪᱷᱟ ᱟᱫᱚ ᱵᱟᱠᱷᱟᱡ ᱵᱟᱠᱷᱟᱱ ᱫᱚ ᱡᱟᱦᱟᱸᱭ ᱟᱞᱮ ᱱᱚᱣᱟ ᱠᱚᱨᱮ ᱡᱟᱦᱟᱸᱭ ᱠᱚᱞᱮᱡᱽ ᱠᱚᱨᱮ ᱠᱚ ᱯᱟᱲᱦᱟᱜ ᱠᱟᱱᱟ᱾
ᱮᱠᱷᱚᱱ ᱦᱩᱭ ᱦᱩᱭ ᱟᱹᱣᱨᱤ ᱦᱩᱭᱩᱜᱼᱟ᱾ ᱛᱤᱥ ᱪᱚᱝ ᱦᱩᱭᱩᱜ,
ᱚ ᱟᱪᱪᱷᱟ ᱟᱫᱚ, ᱱᱚᱝᱠᱟ ᱚᱲᱟᱜ ᱢᱟᱱᱮ ᱚᱲᱟᱜ ᱟᱹᱛᱩ ᱫᱤᱥᱚᱢ ᱨᱮ ᱵᱤᱱ ᱛᱟᱦᱮᱱᱟ ᱥᱮ ᱱᱚᱝᱠᱟ ᱵᱟᱦᱨᱮ ᱨᱮ ᱱᱚᱝᱠᱟ ᱤᱭᱟᱹ ᱠᱚᱨᱮ ᱦᱳᱥᱴᱮᱞ ᱠᱚᱨᱮ
ᱚᱱᱠᱟ ᱵᱟᱦᱨᱮ ᱨᱮᱞᱤᱧ ᱛᱟᱦᱮᱱᱟ᱾
ᱚ ᱟᱪᱪᱷᱟ ᱟᱠᱚ ᱫᱚ ᱚᱲᱟᱜ ᱠᱚᱨᱮ ᱜᱚᱞᱯᱷᱚ ᱵᱟᱲᱟ ᱠᱚ ᱦᱩᱭ ᱵᱟᱲᱟᱜ ᱜᱮᱭᱟ᱾
ᱦᱩᱭ ᱵᱟᱲᱟᱜ ᱜᱮᱭᱟ ᱯᱷᱳᱱ ᱦᱩᱭᱩᱜ ᱜᱮᱭᱟ ᱚᱲᱟᱜ ᱨᱮ᱾
ᱟᱪᱪᱷᱟ, ᱟᱫᱚ ᱚᱲᱟᱜ ᱠᱚᱨᱮ ᱦᱚᱸ ᱛᱟᱦᱚᱞᱮ ᱱᱟᱯᱟᱭ ᱜᱮᱭᱟ ᱠᱚ?
ᱦᱮᱸ ᱱᱤᱛᱳᱜ ᱫᱚ ᱱᱟᱯᱟᱭ ᱜᱮ᱾
ᱚ
ᱟᱯᱮ ᱠᱚᱜᱮ ᱚᱠᱟ ᱞᱮᱠᱟ ᱢᱮᱱᱟᱜ ᱯᱮᱭᱟ?
ᱦᱮᱸ ᱤᱧ ᱫᱚᱜ ᱱᱚᱝᱠᱟ ᱟᱹᱛᱩ ᱫᱤᱥᱚᱢ ᱨᱮᱜᱮ ᱛᱚ ᱢᱤᱱᱟᱹᱧᱟ ᱠᱷᱟᱱ ᱟᱫᱚ ᱡᱚᱛᱚ ᱜᱮᱞᱮ ᱱᱟᱯᱟᱭ ᱜᱮᱭᱟᱺ
ᱚ
ᱟᱫᱚ ᱛᱟᱦᱚᱞᱮ ᱚᱞᱚᱜ ᱯᱟᱲᱦᱟᱜ ᱡᱤᱭᱚᱱ ᱫᱚ ᱵᱟᱫ ᱠᱟᱛᱮᱫ ᱟᱫᱚ ᱱᱚᱣᱟ ᱯᱚᱨᱮ ᱟᱨ ᱦᱚᱸ ᱢᱟᱱᱮ ᱪᱮᱫ ᱞᱮᱠᱟ ᱠᱩᱠᱢᱩ ᱟᱹᱵᱤᱱᱟᱜ ᱪᱮᱫᱠᱟ ᱢᱮᱱᱟ
ᱠᱩᱠᱢᱩ ᱵᱚᱞᱛᱮ ᱱᱚᱣᱟ ᱯᱩᱨᱟᱹᱣ ᱞᱮᱱᱠᱷᱟᱱ ᱟᱹᱞᱤᱧᱟᱜ ᱤᱧ ᱫᱚ ᱳᱭ ᱠᱚᱢᱯᱤᱴᱮᱴᱤᱵᱷ ᱞᱟᱭᱤᱱ ᱟᱨᱠᱤ ᱚᱱᱟ ᱞᱟᱭᱤᱱ ᱛᱮ ᱯᱟᱲᱦᱟᱣ ᱨᱮᱱᱟᱜ ᱟᱨᱠᱤ ᱤᱪᱪᱷᱟᱹ ᱢᱮᱱᱟᱜ ᱛᱟᱹᱞᱤᱧᱟ, ᱤᱪᱪᱷᱟᱹ ᱵᱚᱞᱛᱮ ᱚᱱᱟ ᱞᱟᱭᱤᱱ ᱜᱮ ᱟᱨᱠᱤ ᱛᱚ ᱯᱟᱲᱦᱟᱣ ᱫᱚ ᱦᱩᱭᱩᱜ ᱠᱟᱱ ᱜᱮᱭᱟ, ᱛᱚ ᱟᱫᱚ ᱢᱤᱫ ᱥᱟᱶᱛᱮ ᱵᱟᱨ ᱥᱮᱱ ᱫᱚ ᱵᱟᱝᱞᱤᱧ ᱫᱟᱲᱮᱭᱟᱜ ᱠᱟᱱᱟ᱾ ᱛᱚ ᱢᱮᱫᱴᱟᱝ ᱢᱮᱫᱴᱟᱝ ᱞᱤᱧ ᱠᱚᱢᱯᱞᱤᱴᱟ᱾
ᱦᱳᱭ ᱦᱳᱭ ᱢᱤᱫ ᱥᱟᱶ ᱛᱮᱫᱚ ᱚᱱᱠᱟ ᱠᱚᱨᱟᱣ ᱫᱚ ᱵᱟᱝ ᱜᱟᱱᱚᱜᱼᱟ ᱚᱠᱟᱴᱟᱜ ᱦᱮᱸ ᱤᱭᱟᱹ ᱵᱤᱱ ᱚᱱᱟ ᱢᱤᱫᱴᱟᱝ ᱢᱤᱫᱴᱟᱝ ᱜᱮ ᱵᱮᱥᱟ᱾